ᱵᱮᱥ᱾
ᱦᱮᱸ ᱡᱚᱦᱟᱨ ᱜᱮ ᱜᱚᱝᱠᱮ
ᱦᱮᱸ ᱨᱚᱲ ᱠᱚ ᱟᱸᱡᱚᱢᱚᱜ ᱠᱟᱱ ᱛᱟᱹᱟᱞᱤᱧᱟ ᱵᱮᱥᱪᱮᱷᱮᱨᱟ ᱥᱮ ᱪᱮᱫ
ᱦᱮᱸ ᱵᱷᱟᱞᱮ ᱜᱮ ᱟᱸᱡᱚᱢᱚᱜ ᱠᱟᱱ ᱛᱟᱹᱵᱤᱱᱟ ᱟᱹᱞᱤᱧᱟᱜ ᱚᱠᱟ ᱞᱮᱠᱟ ᱟᱸᱡᱚᱢᱚᱜ ᱠᱟᱱᱟ ᱨᱚᱲ
ᱦᱮᱸ ᱟᱵᱤᱱᱟᱜ ᱦᱚᱸ ᱵᱮᱥ ᱱᱟᱯᱟᱭ ᱜᱮ ᱟᱡᱚᱢᱚᱜ ᱠᱟᱱᱟ ᱯᱩᱥᱴᱟᱹᱣ ᱧᱚᱜ ᱜᱮ
ᱚ ᱛᱟᱦᱚᱞᱮ ᱪᱮᱫ ᱠᱚᱵᱤᱱ ᱪᱤᱠᱟᱹᱭᱫᱟ
ᱦᱚ ᱟᱹᱞᱤᱧ ᱢᱟ ᱱᱚᱜᱼᱚᱭ ᱫᱩᱲᱩᱵ ᱠᱟᱱ ᱜᱮᱭᱟᱞᱤᱧ ᱦᱮᱸ ᱟᱫᱚ ᱱᱚᱜᱼᱚᱭ ᱤᱭᱟᱹ ᱛᱮᱜᱮ ᱦᱮᱸ ᱫᱩᱲᱩᱵ ᱵᱟᱲᱟ ᱦᱩᱭ ᱠᱟᱱᱟ ᱵᱟᱹᱫᱽ ᱫᱷᱟᱨᱮ ᱨᱮ ᱟᱨᱠᱤ ᱦᱳᱲᱳ ᱠᱚᱠᱚ ᱨᱚᱦᱚᱭᱮᱫ ᱜᱮᱭᱟ ᱛᱚ
ᱦᱮᱸ ᱛᱟᱦᱞᱮ ᱫᱟᱠᱟ ᱠᱚᱫᱚ ᱵᱤᱱ ᱡᱚᱢ ᱵᱟᱲᱟ ᱟᱠᱟᱫᱟ ᱥᱮ ᱵᱟᱝ
ᱦᱳᱭ ᱦᱳᱭ ᱫᱟᱠᱟ ᱠᱚ ᱢᱟ ᱱᱚᱜᱼᱚᱭ ᱡᱚᱢ ᱵᱟᱲᱟ ᱠᱟᱛᱮᱜ ᱜᱮ ᱵᱟᱹᱫᱽ ᱥᱮᱫ ᱜᱮ ᱦᱮᱡ ᱦᱩᱭ ᱟᱠᱟᱱᱟ
ᱚ
ᱟᱫᱚ ᱨᱮᱸᱜᱮᱡ ᱞᱟᱡ ᱨᱮᱫᱚ ᱚᱱᱟ ᱠᱚᱫᱚ ᱱᱟᱜᱠᱷᱟᱱ ᱵᱟᱝ ᱜᱟᱱᱚᱜᱼᱟ ᱠᱟᱹᱢᱤ ᱠᱚᱫᱚ
ᱦᱩᱸ ᱛᱟᱦᱚᱞᱮ ᱦᱩᱲᱩ ᱨᱚᱦᱚᱭ ᱵᱤᱱ ᱪᱟᱞᱟᱣ ᱟᱠᱟᱱᱟ ᱥᱮ ᱪᱮᱫ
ᱟᱹᱞᱤᱧ ᱫᱚ ᱵᱟᱝᱞᱤᱧ ᱨᱚᱦᱚᱭᱮᱫᱟ ᱟᱹᱞᱤᱧ ᱛᱚᱞᱟ ᱠᱚᱞᱤᱧ ᱜᱮᱢᱮᱨ ᱵᱟᱲᱟ ᱟᱠᱚ ᱠᱟᱱᱟ ᱟᱨᱠᱤ ᱠᱚᱲᱟ ᱜᱤᱫᱽᱨᱟᱹ ᱱᱚᱛᱮ ᱫᱚ ᱦᱩᱬᱩ ᱨᱚᱦᱚᱭ ᱛᱚ ᱠᱟᱹᱢᱤᱱ ᱢᱩᱱᱤᱥ ᱠᱚ ᱞᱟᱜᱟᱣ ᱠᱟᱱᱟ
ᱦᱮᱸ ᱚᱱᱛᱮ ᱛᱤᱱᱟ. ᱜ ᱜᱟᱱ ᱨᱚᱦᱚᱭ ᱠᱚᱫᱚ ᱦᱩᱭᱱᱟ
ᱦᱳᱭ ᱫᱚ ᱦᱩᱭ ᱜᱚᱫ ᱱᱟ ᱱᱚᱝᱠᱟ ᱧᱮᱞ ᱞᱮᱠᱷᱟᱱ ᱫᱚ ᱦᱩᱭᱱᱟ ᱢᱚᱴᱟ ᱢᱩᱴᱤ ᱵᱤᱜᱷᱟ ᱠᱷᱟᱱᱮᱠ ᱫᱚᱞᱮ ᱨᱚᱦᱚᱭ ᱠᱮᱫ ᱜᱮᱭᱟ ᱱᱚᱣᱟ ᱫᱟᱜ ᱡᱟᱹᱯᱩᱫ ᱨᱮᱜᱮ ᱟᱫᱚ ᱰᱟᱹᱦᱤ ᱠᱚᱫᱚ ᱵᱟᱹᱠᱤ ᱢᱮᱱᱟᱜ ᱛᱟᱞᱮᱭᱟ ᱵᱟᱹᱭᱦᱟᱹᱲ ᱠᱚ ᱢᱟᱞᱮ ᱨᱚᱦᱚᱭ ᱪᱟᱵᱟ ᱟᱠᱟᱫ ᱞᱮᱠᱟᱜᱮ
ᱦᱮᱸ ᱵᱟᱹᱫ ᱠᱚᱜᱮ ᱵᱟᱹᱠᱤ ᱫᱚ ᱢᱮᱱᱟᱜ ᱜᱮᱭᱟ
ᱦᱳᱭ ᱰᱟᱹᱦᱤ ᱵᱟ. ᱛ ᱠᱚᱫᱚ ᱵᱟ. ᱠᱤ ᱢᱮᱱᱟᱜᱼᱟ
ᱚ ᱛᱟᱦᱚᱞᱮ ᱥᱤ ᱠᱚᱫᱚ ᱪᱮᱫ ᱠᱚᱛᱮ ᱥᱤ ᱵᱟᱲᱟᱭ ᱦᱩᱭᱩᱜ ᱠᱟᱱᱟ
ᱟᱞᱮ ᱫᱚ ᱱᱟᱜ ᱠᱷᱟᱱ ᱥᱤ ᱫᱚ ᱤᱭᱟᱹ ᱚᱲᱟᱜ ᱥᱩᱨ ᱠᱚᱨᱮᱱᱟᱜ ᱫᱚ ᱱᱟᱜ ᱠᱷᱟᱱ ᱤᱭᱟᱹ ᱛᱮᱜᱮ ᱢᱟᱱᱮ ᱰᱟᱺᱝᱨᱤ ᱠᱚᱠᱚ ᱡᱚᱲᱟᱣ ᱦᱩᱭᱩᱜ ᱠᱟᱱ ᱜᱮᱭᱟ ᱱᱟᱦᱮᱞ ᱛᱮ ᱥᱤ ᱦᱩᱭᱩᱜ ᱠᱟᱱᱟ ᱟᱨ ᱵᱟᱹᱭᱦᱟᱹᱲ ᱠᱚᱫᱚ ᱱᱟᱜ ᱠᱷᱟᱱ ᱚᱱᱟ ᱠᱚᱨᱮ ᱫᱚ ᱠᱟᱹᱴᱤᱡ ᱤᱭᱟᱹ ᱧᱚᱜ ᱜᱮᱭᱟᱛᱚ ᱥᱟᱺᱜᱤᱧᱚᱜ ᱠᱟᱱᱟ ᱴᱟᱠᱴᱟᱨ ᱠᱚ ᱡᱚᱠᱷᱚᱱ ᱤᱭᱟᱹᱮᱱᱟ ᱵᱚᱞᱚᱱᱟ ᱩᱱ ᱥᱚᱢᱚᱭ ᱜᱮ ᱥᱤᱭᱳᱜᱠᱚ ᱤᱭᱟᱹᱭ ᱜᱮᱭᱟ ᱚᱸᱰᱮ ᱟᱨᱠᱤ ᱴᱟᱠᱴᱟᱨ ᱛᱮ ᱠᱚ ᱥᱤᱭᱚᱜ ᱟ
ᱦᱮᱸ
ᱟᱞᱮ ᱦᱚᱸ ᱚᱱᱠᱟ ᱜᱮᱞᱮ ᱥᱤ ᱠᱟᱫᱟ ᱴᱟᱠᱴᱟᱨ ᱛᱮᱜᱮ ᱟᱨᱠᱤ
ᱚ ᱛᱟᱦᱚᱞᱮ ᱢᱩᱱᱤᱥ ᱠᱚᱫᱚ ᱦᱟᱜ ᱠᱷᱟᱱ ᱞᱟᱜᱟᱣ ᱦᱩᱭ ᱠᱟᱱᱟ
ᱦᱳᱭ ᱦᱳᱭ ᱢᱩᱱᱤᱥ ᱠᱚ ᱫᱚ ᱱᱟᱜ ᱠᱷᱟᱱ ᱞᱟᱜᱟᱣ ᱦᱩᱭᱠᱟᱱ ᱜᱮᱭᱟ ᱟᱱᱟ ᱚᱲᱟᱜ ᱦᱚᱲ ᱛᱚ ᱱᱟᱜ ᱠᱷᱟᱱ ᱥᱩᱢᱩ ᱥᱩᱢᱩ ᱩᱱᱟᱹᱜ ᱜᱟᱱ ᱵᱟᱢ ᱠᱟᱹᱢᱤ ᱠᱩᱬᱟᱹᱣ ᱫᱟᱲᱮᱭᱟᱜ ᱟ
ᱠᱟᱹᱢᱤᱱ ᱢᱩᱱᱥᱤ ᱟᱛᱮᱜᱮ ᱪᱟᱞᱟᱣ ᱦᱩᱭᱩᱜ ᱠᱟᱱᱟ
ᱦᱮᱸ ᱟᱯᱮ ᱚᱱᱛᱮ ᱛᱟᱦᱚᱞᱮ ᱟᱯᱮ ᱚᱱᱛᱮ ᱫᱚ ᱠᱷᱟᱱ ᱢᱩᱱᱤᱥ ᱠᱚᱫᱚ ᱦᱟᱜ ᱠᱷᱟᱱ ᱛᱤᱱᱟᱹᱜ ᱴᱟᱠᱟ ᱯᱮ ᱮᱢᱟ ᱠᱚ ᱠᱷᱟᱱ ᱜᱮ
ᱦᱟᱛᱟᱣᱮᱫ ᱜᱮᱭᱟ ᱠᱚ ᱵᱮᱥᱜᱮ ᱢᱟᱱᱮ ᱪᱮᱫ ᱠᱟᱞᱤᱧ ᱞᱟᱹᱭᱟ ᱴᱷᱤᱠᱟᱹ ᱠᱚ ᱦᱟᱛᱟᱣ ᱫᱟᱛᱚ ᱦᱟᱡᱤᱨᱤ ᱫᱚ ᱵᱟᱝ ᱛᱚᱵᱮ ᱦᱟᱡᱨᱤ ᱡᱤᱱᱤᱥ ᱫᱚ ᱵᱟᱹᱱᱩᱜᱼᱟ ᱴᱷᱤᱠᱟᱹ ᱠᱚ ᱦᱟᱛᱟᱣ ᱚᱝᱠᱟ ᱚᱱᱟ ᱢᱤᱫ ᱵᱮᱲᱟ ᱠᱚ ᱤᱭᱟᱹ ᱦᱚᱴᱚ ᱠᱟᱜᱼᱟ ᱱᱚᱴᱟ ᱫᱚᱥᱴᱟ ᱥᱮᱫ ᱠᱷᱚᱱ ᱯᱩᱨᱟᱹ ᱥᱟᱵ ᱠᱟᱜ ᱵᱮᱱ ᱛᱟᱨᱟᱥᱤᱧ ᱪᱟᱨ ᱴᱟ ᱯᱟᱸᱪᱴᱟ ᱫᱷᱟᱹᱵᱤᱡ ᱠᱟᱹᱢᱤ ᱦᱚᱴᱚᱠᱟᱫ ᱠᱟᱱᱟ ᱟᱨᱠᱤ ᱪᱷᱚ ᱥᱟᱛ ᱜᱷᱚᱱᱴᱟ ᱟᱫᱚ ᱯᱚᱭᱥᱟ ᱚᱱᱠᱟ ᱞᱮᱠᱟ ᱠᱚ ᱦᱟᱛᱟᱣ ᱫᱟ ᱢᱚᱴᱟ ᱢᱩᱴᱤ ᱫᱤᱱᱟᱹᱢ ᱦᱤᱞᱳᱜ ᱥᱟᱵ ᱠᱟᱜ ᱵᱤᱱ ᱰᱮᱸᱲᱥᱚ ᱫᱩᱥᱚ ᱚᱱᱠᱟ ᱞᱮᱠᱟ᱾ ᱚᱠᱚᱭ ᱚᱠᱟ ᱞᱮᱠᱟ ᱟᱨᱹᱠᱤ ᱪᱮᱫ ᱠᱟ ᱫᱚᱞ ᱢᱮᱱᱟᱜ ᱠᱚᱣᱟ ᱚᱱᱠᱟ ᱞᱮᱠᱟ ᱠᱚ ᱦᱟᱛᱟᱣᱟ ᱟᱹ ᱠᱤ ᱦᱚᱲᱚ ᱦᱚᱲᱚ᱾
ᱦᱮᱸ ᱱᱮᱛᱟᱨ ᱫᱚ ᱦᱚᱸᱜ-ᱚᱭ ᱛᱚ ᱜᱚᱴᱟ ᱜᱮ ᱧᱮᱞᱚ ᱜᱚᱜ ᱠᱟᱱᱟ ᱦᱟᱸᱜ ᱠᱷᱟᱱ ᱮ ᱚᱱᱠᱟ ᱫᱚ ᱦᱟᱸᱜ ᱠᱷᱟᱱ ᱴᱷᱤᱠᱟᱹ ᱠᱚ ᱦᱟᱛᱟᱣ ᱫᱟ ᱱᱩᱱᱟᱹᱜ ᱜᱟᱱ ᱠᱚ ᱠᱟᱹᱢᱤᱭᱟ ᱟᱫᱚ ᱦᱟᱸᱜ ᱩᱱᱟᱹᱜ ᱜᱟᱱ ᱨᱮ ᱟᱫᱚ ᱩᱱᱟᱹᱜ ᱯᱚᱭᱥᱟ ᱮᱢᱟ ᱠᱚ ᱦᱩᱭᱩᱜ ᱛᱟᱹᱵᱤ ᱱᱟ ᱦᱟᱸᱜ᱾
ᱦᱳᱭ ᱦᱳᱭ᱾
ᱛᱟᱦᱚᱸᱞᱮ ᱡᱚᱢ ᱠᱚᱫᱚ ᱦᱟᱸᱜ ᱠᱷᱟᱱ ᱟᱯᱮ ᱜᱮ ᱯᱮ ᱤᱫᱤ ᱦᱚᱴᱚ ᱠᱚᱣᱟ ᱥᱮ ᱦᱟᱸᱜ ᱠᱷᱟᱱ ᱡᱚᱢ ᱠᱚᱫᱚ ᱟᱠᱚ ᱠᱚ ᱵᱩᱡᱷ ᱠᱮᱭᱟ ᱟᱠᱚ ᱫᱚ ᱾
ᱟᱫᱚ ᱪᱮᱫ ᱠᱟᱹᱧ ᱞᱟᱹᱭ-ᱟ ᱴᱷᱤᱠᱟᱹ ᱫᱚ ᱱᱟᱸᱜ ᱠᱷᱟᱱ ᱦᱤᱥᱟᱹᱵ ᱨᱮ ᱫᱚ ᱴᱷᱤᱠᱟᱹ ᱡᱟᱸᱦᱟᱭ ᱠᱚ ᱠᱟᱹᱢᱤᱭᱟ ᱩᱱᱠᱩ ᱫᱚ ᱟᱠᱚ ᱟᱠᱚ ᱛᱮᱜ ᱜᱮ ᱡᱚᱢ ᱠᱚ ᱫᱚ ᱱᱟᱸᱜ ᱠᱷᱟᱱ ᱟᱹᱜᱩ ᱫᱚ ᱠᱚ ᱟᱹᱜᱩ ᱛᱚᱨᱟᱭ ᱜᱮᱭᱟ᱾ ᱟᱫᱚ ᱠᱟᱹᱴᱤᱡ ᱟᱫᱚ ᱡᱟᱸᱦᱟᱭ ᱠᱚ ᱟᱨᱹᱠᱤ ᱨᱮᱸᱜᱮᱡ ᱚᱨᱮᱡ ᱠᱚ ᱢᱮᱱᱟᱜ ᱠᱚ ᱠᱟᱹᱢᱤ ᱠᱚ ᱦᱤᱡᱩᱜ ᱠᱟᱱᱟ ᱜᱚᱲᱚ ᱟᱞᱮ ᱠᱟᱱᱟ ᱠᱚ
ᱩᱱ ᱠᱩ ᱫᱚ ᱱᱟᱸᱜ ᱠᱷᱟᱱ ᱠᱤᱪᱷᱩ ᱦᱳᱞᱳ ᱫᱚ ᱫᱟᱠᱟ ᱢᱤᱫ ᱵᱮᱲᱟ ᱫᱚ ᱛᱟᱦᱮᱸᱱ ᱜᱮᱭᱟ ᱟᱨ ᱠᱤ ᱠᱚ ᱠᱚ ᱡᱚᱢᱟ ᱵᱟ ᱠᱷᱟᱱ ᱫᱚ ᱴᱷᱤᱠᱟᱹ ᱫᱚ ᱦᱤᱥᱟᱹᱵ ᱨᱮ ᱫᱚ ᱫᱟᱠᱟ ᱫᱚ ᱵᱟᱝ ᱠᱚ ᱡᱚᱢ ᱜᱮᱭᱟ ᱟᱨᱹᱠᱤ᱾ ᱫᱟᱠᱟ ᱫᱚ ᱦᱟᱸᱜ ᱠᱷᱟᱱ ᱱᱚᱣᱟ ᱫᱚ ᱚᱠᱚᱭ ᱠᱚ ᱱᱟᱸᱜ ᱠᱷᱟᱡ ᱨᱮᱸᱜᱮᱡ ᱠᱚᱣᱟ ᱩᱱᱠᱩ ᱟᱹᱨᱠᱤ ᱢᱟᱡᱟᱱ ᱵᱮᱲᱟ ᱢᱤᱫ ᱫᱷᱟᱣ ᱫᱟᱠᱟ ᱠᱚ ᱡᱚᱢᱟ᱾ ᱟᱨ ᱠᱷᱟᱹᱡᱟᱹᱲᱤ ᱛᱟᱱᱟᱜ ᱫᱚ ᱠᱚ ᱟᱹᱜᱩ ᱟᱹᱜᱩ ᱡᱚᱝ ᱜᱮᱭᱟ᱾
ᱦᱳᱭ᱾ ᱛᱟᱦᱚᱸᱞᱮ ᱦᱟᱸᱜ ᱠᱷᱟᱱ ᱥᱤ ᱦᱚᱸ ᱥᱤ ᱪᱟᱞᱟᱜ ᱠᱟᱱ ᱜᱮᱭᱟ ᱥᱟᱶ ᱛᱮ ᱛᱟᱦᱚᱸᱞᱮ ᱟᱨ ᱦᱟᱹᱠᱩ ᱠᱚ ᱫᱚ ᱥᱟᱵᱽ ᱵᱟᱲᱟᱭ ᱮᱫ ᱠᱚᱣᱟ ᱥᱮ ᱵᱟᱝ ᱠᱷᱮᱛ ᱠᱚ ᱨᱮ ᱫᱚ ᱛᱟᱦᱚᱸᱞᱮ?
ᱦᱳᱭ ᱤᱭᱟᱹ ᱵᱟᱹᱫᱽ ᱠᱚ ᱨᱮ ᱚᱱᱠᱟ ᱥᱤᱭᱳᱜ ᱥᱤᱭᱳᱜ ᱛᱮ ᱜᱮ ᱱᱟᱸᱜ ᱠᱷᱟᱱ ᱮ ᱦᱟᱹᱠᱳ ᱠᱚ ᱫᱚ ᱩᱱᱠᱩ ᱰᱟᱹᱲᱠᱟᱹᱞ ᱠᱚ ᱯᱩᱴᱷᱤ ᱠᱚ᱾ ᱮᱻᱟᱫᱚ ᱜᱟᱰᱟ ᱫᱷᱟᱨᱮ ᱵᱟᱹᱫᱽ ᱠᱚ ᱛᱚ ᱠᱩᱸᱪᱞᱟᱹ ᱠᱚᱢᱟ ᱠᱚ ᱧᱮᱞ ᱫᱚ ᱠᱚ ᱧᱟᱢᱚᱜ ᱜᱮᱭᱟ᱾ ᱯᱩᱴᱷᱤ ᱦᱟᱹᱠᱳ ᱠᱚ ᱨᱟᱠᱟᱵ ᱠᱟᱱ ᱜᱮᱭᱟ ᱠᱟᱹᱴᱤᱡ ᱦᱩᱸ ᱦᱩᱸ ᱫᱟᱜ ᱫᱟᱜ ᱤᱭᱟᱹ ᱛᱮ ᱠᱚ ᱨᱟᱠᱟᱵᱽ ᱠᱟᱱᱟ ᱟᱨᱹᱠᱤ ᱞᱮᱸᱡᱽᱨᱟ ᱜᱟᱹᱲᱟᱹᱭ ᱠᱚ᱾
ᱦᱮᱸ ᱱᱮᱛᱟᱨ ᱫᱚ ᱦᱟᱸᱜ ᱠᱷᱟᱱ ᱦᱟᱹᱠᱳ ᱠᱚ ᱫᱚ ᱦᱟᱸᱜ ᱠᱷᱟᱱ ᱠᱚ ᱧᱟᱢᱚᱜ ᱜᱮᱭᱟ ᱦᱮᱸ ᱥᱮ ᱦᱟᱹᱠᱩ ᱥᱟᱣ ᱛᱮ ᱟᱨ ᱦᱚᱸ ᱠᱟᱴᱠᱚᱢ ᱠᱚ ᱦᱚᱸ ᱧᱟᱢᱚᱜ ᱜᱮᱭᱟ ᱜᱚᱸᱝᱜᱷᱟ ᱠᱚ ᱜᱚᱸᱝᱜᱷᱟ ᱠᱚ᱾
ᱱᱚᱸᱜ-ᱚᱭ ᱠᱟᱴᱠᱚᱢ ᱠᱚ ᱜᱚᱸᱜᱷᱟ ᱠᱚ ᱱᱮᱛᱟᱨ ᱫᱚ ᱵᱟᱹᱫᱽ ᱠᱚ ᱨᱮ ᱠᱚ ᱧᱟᱢᱚᱜ-ᱟ ᱦᱟᱞᱟᱝ ᱛᱮ᱾
ᱦᱮᱸ᱾
ᱛᱟᱦᱚᱸᱞᱮ ᱦᱟᱸᱜ ᱟᱯᱮ ᱚᱱᱛᱮ ᱫᱚ ᱚᱱᱮ ᱪᱮᱫ ᱞᱮᱠᱟ ᱞᱟᱹᱭ-ᱟ ᱟᱹᱵᱤᱱ ᱛᱟᱦᱚᱸᱞᱮ ᱠᱟᱴᱠᱚᱢ ᱨᱟᱯᱟᱜ ᱠᱚ ᱵᱤᱱ ᱡᱚᱢ ᱵᱟᱲᱟ ᱠᱟᱫᱟ ᱥᱮ ᱵᱟᱝ?
ᱦᱮᱸ ᱠᱟᱴᱠᱚᱢ ᱨᱟᱯᱟᱜ ᱫᱚ ᱦᱟᱸᱜ ᱠᱷᱟᱱ ᱟᱹᱰᱤ ᱜᱮ ᱥᱤᱵᱤᱞᱟ᱾ ᱦᱟᱸᱜ ᱠᱷᱟᱱ ᱱᱚᱸᱜ-ᱚᱭ ᱡᱟᱸᱦᱟ ᱫᱚ ᱵᱟᱦᱨᱮ ᱨᱮ ᱵᱤᱱ ᱠᱟᱹᱢᱤ ᱵᱤᱱ ᱪᱟᱞᱟᱣ ᱠᱚᱜ-ᱟ ᱚᱱᱠᱟ ᱫᱚ ᱠᱷᱮᱛ ᱠᱚ ᱨᱮᱫ ᱫᱟᱜ ᱫᱟᱜ ᱢᱟᱹᱲᱤ ᱠᱚᱫᱚ ᱟᱨ ᱥᱟᱣ ᱛᱮ ᱠᱟᱴᱠᱚᱢ ᱵᱤᱱ ᱨᱟᱯᱟᱜ ᱠᱟᱛᱮᱜ ᱦᱟᱸᱜ ᱠᱟᱹᱴᱤᱡ ᱟᱹᱰᱤ ᱵᱮᱥ ᱥᱤᱵᱤᱞ ᱜᱮ ᱵᱩᱡᱷᱟᱹᱜ ᱜᱮᱭᱟ ᱦᱮᱸ᱾
ᱦᱳᱭ᱾ ᱟᱫᱚ ᱨᱚᱠ ᱨᱚᱠᱚᱡ ᱠᱚ ᱫᱚ ᱛᱟᱦᱚᱸᱞᱮ ᱨᱚᱠᱚᱡ ᱞᱤᱧ ᱞᱟᱹᱭ ᱫᱟ ᱤᱭᱟᱹ ᱠᱚ ᱟᱨ ᱠᱤ ᱜᱚᱸᱝᱜᱷᱟ ᱠᱚ ᱜᱚᱸᱝᱜᱷᱟ ᱞᱟᱫ ᱠᱚ ᱛᱟᱦᱚᱸᱞᱮ ᱟᱞᱮ ᱫᱚ ᱱᱚᱛᱮ ᱫᱚ ᱜᱚᱸᱝᱜᱷᱟ ᱞᱟᱫ ᱠᱚ ᱦᱚᱸᱜ-ᱚᱭ ᱞᱮ ᱡᱚᱢ ᱵᱟᱲᱟᱭ ᱮᱫ ᱜᱮᱭᱟ ᱦᱤᱛᱳᱜ ᱫᱚ᱾ ᱠᱟᱴᱠᱚᱢ ᱫᱚ ᱱᱟᱸᱜ ᱠᱷᱟᱱ ᱩᱱᱟᱹᱜ ᱫᱚ ᱟᱫᱚ ᱵᱟᱠᱚ ᱧᱟᱢ ᱚᱜ ᱠᱟᱱᱟ᱾ ᱠᱟᱹᱴᱤᱡ ᱠᱟᱹᱴᱤᱡ ᱠᱟᱴᱠᱚᱢ ᱫᱚ ᱛᱤᱱᱟᱹᱜ ᱮᱢ ᱪᱮᱫ ᱞᱮᱠᱟᱢ ᱵᱟᱪᱷᱟᱣ ᱠᱟᱛᱮᱜ ᱮᱢ ᱨᱟᱯᱟᱜ ᱠᱚᱣᱟ ᱩᱱᱠᱩ ᱫᱚ᱾
ᱦᱮᱸ ᱮᱠᱫᱚᱢ ᱮᱠᱫᱚᱢ ᱫᱷᱤᱨᱤ ᱠᱟᱴᱠᱚᱢ ᱠᱚ ᱠᱚ ᱧᱟᱢ ᱞᱮᱱ ᱠᱷᱟᱱ ᱦᱟᱸᱜ ᱠᱷᱟᱱ ᱩᱱᱠᱩ ᱫᱚ ᱢᱟᱨᱟᱝ ᱢᱟᱨᱟᱝ ᱠᱚ ᱦᱳᱭᱳᱜ ᱜᱮᱭᱟ ᱛᱚ ᱫᱷᱤᱨ ᱠᱟᱴᱠᱚᱢ ᱫᱚ ᱦᱟᱸᱜ ᱠᱷᱟᱱ ᱚᱱᱟ ᱵᱟᱹᱭᱦᱟᱹᱲ ᱠᱚᱨᱮ ᱫᱚ ᱵᱟᱠᱚ ᱧᱟᱢ ᱞᱟᱹᱜᱤᱫ-ᱟ, ᱩᱱᱠᱩ ᱫᱚ ᱜᱟᱰᱟ ᱠᱚᱨᱮ ᱧᱟᱢᱚᱜ ᱜᱮᱭᱟ᱾
ᱦᱳᱭ ᱩᱱᱠᱩ ᱫᱚ ᱫᱷᱤᱨᱤ ᱠᱟᱴᱠᱚᱢ ᱫᱚ ᱦᱳᱭ ᱜᱟᱰᱟ ᱠᱚ ᱨᱮ ᱠᱚ ᱟᱲᱮ ᱠᱚ ᱨᱮ ᱠᱚ ᱧᱟᱢᱚᱜ ᱜᱮᱭᱟ, ᱵᱟᱹᱫᱽ ᱨᱮ ᱫᱚ ᱩᱱᱠᱩ ᱫᱚ ᱵᱟᱝ ᱠᱚ ᱧᱟᱯᱟᱢ ᱞᱟᱹᱜᱤ ᱫᱚᱜ-ᱟ᱾
ᱦᱮᱸᱻ᱾ ᱵᱟᱹᱭᱦᱟᱹᱲ ᱨᱮᱱ ᱠᱟᱴᱠᱚᱢ ᱜᱮ ᱱᱤᱛᱳᱝ ᱫᱚ ᱱᱚᱣᱟ ᱵᱟᱹᱭᱦᱟᱹᱲ ᱠᱚ ᱨᱮᱫ ᱫᱚ ᱠᱚ ᱧᱟᱢ ᱵᱟᱲᱟᱜ ᱜᱮᱭᱟ ᱛᱷᱚ
ᱦᱚᱭ ᱦᱚᱭ ᱾
ᱟᱨ ᱯᱟ-ᱦᱟᱛᱮ ᱦᱟᱸᱜ ᱠᱷᱟᱱ ᱢᱟ ᱮᱲᱟᱦ ᱾
ᱪ-ᱩᱸ-ᱭ ᱟᱵᱤᱱ ᱫᱚ ᱛᱟᱦᱞᱮ ᱚᱠᱟ ᱥᱮᱜ ᱨᱮ ᱢᱮᱱᱟᱜ ᱵᱤᱱᱟ ᱚᱲᱟᱜ ᱨᱮ ᱜᱮ ᱥᱮ ᱢᱟᱱᱮ ᱵᱟᱛ ᱵᱟᱹᱫᱽ ᱥᱮᱜ ᱜᱮ ᱫᱟᱲᱟᱱ ᱵᱤᱱ ᱳᱸᱰᱳᱠ ᱠᱟᱱᱟ ᱚᱱ ᱛᱮᱦ ᱪᱟᱥ ᱠᱟᱹᱢᱤ ᱧᱮᱞ ᱾
ᱟᱹᱞᱤᱧ ᱫᱚ ᱦᱟᱸᱜ ᱠᱷᱟᱱ ᱦᱚᱜ-ᱚᱭ ᱟᱞᱤᱧ ᱦᱚᱸᱱᱚᱜ-ᱚᱭ ᱞᱤᱧ ᱥᱤ ᱦᱚᱪᱚᱭᱮᱫ ᱠᱚᱣᱟ ᱥᱮ ᱟᱫᱚ ᱚᱸᱰᱮ ᱞᱤᱧ ᱦᱮᱡ ᱟᱠᱟᱱᱟ ᱾ ᱠᱟᱞᱮᱠᱟ ᱠᱚ ᱥᱤᱭ ᱫᱟ ᱚᱱᱟ ᱜᱮᱞᱤᱧ ᱧᱮᱞᱫᱟ ᱾ ᱴᱟᱠᱴᱚᱨ ᱛᱮ ᱞᱤᱧ ᱥᱤ ᱦᱚᱪᱚᱭ ᱫᱟ ᱛᱚ ᱟᱫᱚ ᱠᱷᱟᱱ ᱫᱚ ᱚᱱᱟ ᱜᱮ ᱞᱮᱧ ᱦᱳᱭᱯᱜ ᱠᱟᱱᱟ ᱛᱤᱱᱟᱹᱜ ᱜᱟᱱ ᱥᱚᱢᱚᱭ ᱞᱟᱜᱟᱜ ᱠᱟᱱᱟ ᱾
ᱟᱪ-ᱪᱷᱟ ᱟᱪ-ᱪᱷᱟ ᱦᱳᱭ ᱟᱫᱚ ᱚᱱᱟ ᱢᱟᱱᱮ ᱩᱝᱠᱩ ᱫᱚ ᱚᱱᱟ ᱴᱟᱠᱴᱟᱨ ᱠᱚ ᱫᱚ ᱪᱮᱜ ᱠᱟᱹᱢᱤ ᱞᱟᱹᱭᱟ ᱚᱱᱟ ᱜᱷᱚᱱᱴᱟ ᱨᱮ ᱦᱤᱥᱟᱹᱵᱽ ᱠᱟᱛᱮᱜ ᱯᱩᱭᱥᱟᱹ ᱠᱚ ᱦᱟᱛᱟᱣᱟ ᱛᱚ ᱾ ᱥᱤᱭᱳᱜ ᱨᱮ ᱟᱨᱠᱤ, ᱟᱫᱚ ᱚᱱᱟ ᱫᱚ ᱟᱵᱤᱱ ᱦᱚᱸ ᱛᱤᱸᱜᱩ ᱠᱟᱛᱮᱜ ᱵᱟᱵᱤᱱ ᱧᱮᱞ ᱞᱮᱠᱷᱟᱱ ᱦᱟᱸᱜ ᱠᱷᱟᱱ ᱟᱹᱛᱷᱟᱲᱤᱭᱟᱹ ᱦᱚᱸ ᱠᱚ ᱦᱤᱥᱟᱹᱵᱟ ᱠᱚ ᱟᱫᱚ ᱚᱱᱟ ᱛᱮ ᱟᱵᱮᱱ ᱛᱟᱦᱮᱸ ᱫᱚ ᱞᱟᱠᱛᱤ ᱠᱟᱱᱟ ᱚᱱᱟ ᱦᱤᱥᱟᱹᱵᱽ ᱾
ᱦᱟᱸᱦ, ᱟᱸ ᱚᱸᱰᱮ ᱧᱮᱞ ᱦᱩᱭᱩᱜ ᱠᱟᱱᱟ ᱦᱟᱸᱜ ᱠᱷᱟᱱ ᱛᱤᱱᱟᱹᱜ ᱜᱟᱱ ᱥᱳᱢᱳᱭᱮ ᱛᱟᱣ ᱫᱟᱭ ᱚᱱᱠᱟ ᱢᱚᱛᱚ ᱟᱫᱚ ᱠᱷᱟᱱ ᱱᱟ ᱴᱟᱠᱟ ᱠᱚ ᱫᱚ ᱵᱟᱝ
ᱥᱚᱦ-ᱦᱚᱡᱽ ᱪᱩᱡ-ᱪᱤᱭᱳᱜ-ᱪᱤᱭᱳᱜ-ᱪᱤᱭᱳᱜ ᱾
ᱥᱩᱡ ᱾
ᱦᱮᱛᱟᱝ-ᱛᱚᱵᱮ-ᱦᱮᱛᱟᱝ-ᱰᱩᱵᱩᱝ-ᱫᱷᱟᱝ ᱾
ᱷᱟᱸᱦᱜ-ᱩᱸᱦ ᱾
ᱲ-ᱲᱟᱦᱜ ᱾
ᱟᱨ ᱪᱮᱫ ᱠᱚ ᱪᱟᱥ ᱦᱩᱭᱩᱜ-ᱟ ᱟᱫᱚ ᱱᱤᱛᱚᱝ ᱫᱚ ᱟᱯᱮ ᱚᱱᱛᱮ ᱫᱚ?
ᱟᱞᱮ ᱱᱚᱸᱰᱮ ᱫᱚ ᱞᱟᱹᱭ ᱜᱟᱱᱚᱜ-ᱟ ᱟᱞᱮ ᱫᱚ ᱱᱟᱜ ᱠᱷᱟᱱ ᱡᱟᱥᱛᱤ ᱠᱟᱭ ᱫᱚ ᱦᱳᱲᱳ ᱠᱚᱞᱮ ᱪᱟᱥ ᱜᱮᱭᱟ ᱾ ᱱᱚᱛᱮ ᱟᱨ ᱛᱩᱲᱤ ᱠᱚ ᱢᱮᱱᱟᱜ-ᱟ ᱢᱟᱥᱨᱤ ᱠᱚ ᱾ ᱢᱟᱥᱨᱤ ᱰᱟᱹᱠ ᱠᱚᱞᱮ ᱪᱟᱥ ᱜᱮᱭᱟ᱾
ᱚᱸ ᱟᱪᱷᱟ ᱪᱮᱫ ᱞᱮᱠᱟ ᱵᱷᱟᱵᱽ ᱯᱮ ᱪᱟᱥ ᱠᱮᱭᱟ?
ᱟᱜᱦᱳᱭ, ᱢᱟᱥᱨᱤ ᱰᱟᱹᱞ ᱠᱚ ᱞᱮ ᱪᱟᱥ ᱜᱮᱭᱟ ᱚᱲᱟᱜ ᱠᱚ ᱞᱟᱹᱜᱤᱫ ᱟᱨᱠᱤ᱾
ᱜᱦᱳᱭ ᱚᱱᱟ ᱦᱚᱸ ᱵᱷᱟᱞᱮᱹᱜᱮ ᱮᱠᱷᱮᱱ ᱺ ᱠᱷᱤᱡᱩᱨ ᱫᱚ, ᱨᱟᱦᱮᱲ ᱠᱚ ᱵᱟ ᱯᱮ ᱪᱟᱥ ᱠᱟᱫ ᱜᱮᱭᱟ ᱨᱟᱦᱮᱲ ᱠᱚ ᱠᱚᱫᱚ?
ᱨᱟᱦᱮᱲ ᱠᱚ ᱱᱟᱜ ᱠᱷᱟᱱ ᱨᱟᱦᱮᱲ ᱫᱚ ᱱᱤᱭᱟᱹ ᱪᱷᱚᱴ ᱫᱚ ᱟᱫᱚ ᱜᱷᱩᱴᱩ ᱨᱮ ᱫᱚ ᱱᱟᱜ ᱠᱷᱟᱱ ᱨᱟᱦᱮᱲ ᱛᱚ ᱮᱨ ᱠᱚ ᱞᱮᱭᱮᱜ ᱛᱮᱦᱮᱸᱜ-ᱟ ᱡᱩᱫᱤ ᱱᱟᱜ ᱠᱷᱟᱱ ᱚᱝᱠᱟ ᱵᱟᱭ ᱫᱟᱜ ᱧᱚᱸᱜᱟ ᱟᱫᱚ ᱚᱸᱰᱮ ᱛᱚ ᱱᱟᱠᱷᱟᱱ ᱦᱳᱲᱳ ᱛᱚ ᱱᱟᱠᱷᱟᱱ ᱵᱟᱝ ᱞᱚᱥᱚᱜ ᱞᱮᱠᱷᱟᱱ ᱵᱟᱝ ᱨᱚᱦᱚᱭ ᱜᱟᱱᱚᱜ-ᱟ ᱞᱟᱹᱭ ᱮᱫ ᱛᱟᱦᱮᱸᱜ ᱜᱮ ᱠᱚ᱾ ᱡᱮ ᱡᱩᱫᱤ ᱵᱟᱝ ᱦᱩᱭᱩᱜ-ᱟ ᱛᱟᱦᱚᱞᱮ ᱤᱛᱟᱹ ᱦᱟᱛᱟᱣ ᱟᱹᱜᱩᱭ ᱦᱳᱭᱳᱜ-ᱟ ᱨᱟᱦᱮᱲ ᱚᱱᱟ ᱨᱟᱦᱮᱲ ᱮᱨ ᱤᱭᱟᱹ ᱮᱨ ᱦᱩᱭᱩᱜ-ᱟ ᱱᱤᱭᱟᱹ ᱫᱷᱟᱣ ᱾
ᱦᱮᱸ, ᱨᱟᱦᱮᱲ ᱮᱨ ᱠᱟᱜ ᱠᱷᱟᱱ ᱫᱚ ᱦᱟᱸᱜ ᱠᱷᱟᱱ ᱚᱱᱟ ᱫᱚ ᱦᱟᱸᱜ ᱠᱷᱟᱱ ᱤᱭᱟᱹ ᱫᱤᱱ ᱱᱟᱜ ᱠᱷᱟᱱ ᱡᱚᱢ ᱫᱚ ᱵᱷᱟᱞᱮᱹ ᱜᱮ ᱦᱩᱭᱩᱜ ᱟ ᱪᱮᱞᱠᱟ ᱥᱤᱛᱩᱝ ᱾
ᱜᱦᱳ ᱾ ᱨᱟᱥᱮᱹᱩᱛᱩ ᱠᱚ ᱡᱟ ᱜᱮ ᱰᱟᱹᱞ ᱞᱮᱠᱟ᱾
ᱷᱮᱸᱦᱮᱸ, ᱛᱟᱯᱚᱨᱮ ᱥᱳᱲᱮᱹᱦᱚᱸ ᱟᱰᱤ ᱢᱚᱸᱡᱽ ᱜᱮ ᱵᱩᱡᱷᱟᱹᱜ-ᱟ ᱨᱟᱦᱮᱲ ᱫᱟᱹᱞ ᱥᱚᱝᱜᱮ ᱾
ᱩᱸᱦ ᱦᱩᱸ, ᱥᱚᱲᱚᱢ ᱧᱚᱸᱜ ᱟᱨᱠᱤ ᱨᱟᱦᱮᱹᱲ ᱥᱳᱲᱮᱹ ᱾
ᱢᱩᱸ-ᱰᱚᱜ ᱟᱨ ᱛᱟᱦᱞᱮ ᱦᱟᱸᱜ ᱠᱷᱟᱱ ᱟᱨ ᱚᱝᱠᱟ ᱯᱟᱴ ᱠᱚ ᱫᱚ ᱵᱟ ᱯᱮ ᱮᱜ-ᱮᱨ ᱜᱮᱭᱟ?
ᱯᱟᱴ ᱠᱚ ᱫᱚ ᱡᱟᱦᱟᱸ ᱞᱮᱠᱟ ᱟᱞᱤᱧ ᱞᱤᱧ ᱞᱟᱹᱭᱮ ᱫᱟ ᱯᱟᱴ ᱫᱚ ᱢᱟᱱᱮ ᱪᱮᱜ ᱞᱮᱠᱟ ᱟᱞᱮ ᱫᱚ ᱯᱟᱴ ᱫᱚ ᱚᱲᱟᱜ ᱡᱟᱦᱟᱸ ᱥᱳᱨ ᱨᱮ ᱡᱟᱦᱟᱸ ᱠᱷᱟᱹᱨᱟᱹᱭ ᱥᱳᱨ ᱨᱮ ᱡᱟᱦᱟᱸ ᱠᱚ ᱯᱩᱲᱭᱟᱹ ᱵᱟᱹᱫᱽ ᱠᱚ ᱢᱮᱱᱟᱜ-ᱟ ᱟᱨᱠᱤ ᱾ ᱜᱷᱩᱴᱩ ᱟᱨᱠᱤ ᱚᱱᱟ ᱚᱱᱟ ᱠᱚ ᱨᱮ ᱠᱟᱹᱴᱤᱡ ᱠᱟᱹᱴᱤᱡ ᱟᱨᱠᱤ ᱢᱟᱱᱮ ᱚᱲᱟᱜ ᱨᱮᱻ ᱡᱚᱢ ᱵᱟᱲᱟ ᱠᱚ ᱞᱟᱹᱜᱤᱫ ᱜᱮ ᱯᱟᱴ ᱠᱚ᱾ ᱮᱭ ᱟᱵᱤ ᱱᱟᱜ ᱥᱟᱵ ᱠᱟᱜ ᱵᱤᱱ ᱚᱠᱟ ᱥᱚᱢᱚᱭ ᱫᱚ ᱟᱸᱜᱥ ᱤᱭᱟᱹ ᱠᱚᱸ ᱦᱚᱸ ᱩᱸᱻ ᱥᱟᱨᱩ ᱥᱟᱨᱩ ᱮᱢᱟᱱ ᱠᱚ ᱚᱱᱟ ᱠᱚ ᱟᱞᱛᱤ ᱠᱚ ᱨᱚᱦᱚᱭᱚᱜ ᱠᱟᱱ ᱜᱮᱭᱟ᱾ ᱟᱨ ᱱᱚᱛᱮ ᱛᱚ ᱢᱟ ᱢᱟᱨᱮ ᱪᱟ ᱵᱮᱸᱜᱟᱲ ᱱᱮᱢᱟᱱ ᱚᱱᱟ ᱮᱢᱟᱱ ᱮᱢᱟᱱ ᱠᱚ ᱢᱮᱱᱟᱜ-ᱟ ᱯᱮᱸᱭᱟᱡᱽ ᱨᱟᱥᱩᱱ ᱦᱚᱸ ᱞᱮ ᱨᱚᱦᱚᱭ ᱵᱟᱲᱟᱭ ᱜᱮᱭᱟ ᱚᱱᱟ ᱠᱚ᱾ ᱦᱩᱸ᱾
ᱟᱨ ᱛᱟᱞᱮ ᱟᱯᱮ ᱚᱱᱛᱮ ᱫᱚ ᱦᱟᱸᱜ ᱠᱷᱟᱱ ᱥᱟᱱ ᱥᱟᱝ ᱫᱟᱨᱮ ᱥᱟᱝ ᱱᱟᱹᱲᱤ ᱵᱤᱱ ᱧᱮᱞ ᱠᱟᱫ ᱜᱮᱭᱟ ᱥᱮ ᱵᱟᱝ?
ᱦᱮᱸ ᱦᱮᱸ ᱧᱮᱞ ᱠᱟᱫᱟᱞᱤᱧ᱾
ᱦᱳᱭ ᱚᱱᱟ ᱥᱟᱝ ᱱᱟᱹᱲᱤ ᱠᱚᱫᱚ ᱢᱮᱱᱟᱜ ᱜᱮᱭᱟ ᱥᱮ ᱵᱟᱝ? ᱡᱟᱸᱦᱟ ᱫᱚ ᱚᱱᱟ ᱛᱟ ᱟᱛᱮᱫ ᱠᱚ ᱡᱚᱢ ᱫᱚ ᱤᱥᱤᱱ ᱠᱟᱛᱮᱫ ᱩᱛᱩ ᱠᱟᱛᱮᱫ᱾
ᱜᱮᱭᱟ ᱢᱮᱱᱟᱜ ᱜᱮ ᱾ ᱜᱮᱭᱟ ᱦᱤᱛᱚᱜ ᱫᱚ ᱟᱫᱚ ᱱᱮᱛᱟᱨ ᱱᱟᱦᱟᱜ ᱜᱤᱫᱽᱨᱟᱹ ᱠᱚᱫᱚ ᱚᱱᱟ ᱫᱚᱠᱚ ᱦᱤᱲᱤᱧ ᱪᱟᱵᱟ ᱠᱟᱫᱟ᱾ ᱟᱞᱮ ᱫᱚ ᱥᱟᱝ ᱱᱟᱲᱤ ᱫᱚ ᱢᱟᱱᱮ ᱛᱟᱲᱟᱣ ᱠᱟᱛᱮᱫ ᱡᱟᱸᱦᱟ ᱚᱱᱟ ᱟᱹᱵᱤᱱ ᱵᱤᱱ ᱞᱟᱹᱭᱟ ᱢᱟᱨᱟᱝ ᱜᱮ ᱫᱟᱜᱼᱟ ᱟᱱᱮ ᱤᱭᱟᱹᱜ ᱞᱮᱠᱟ ᱪᱮᱫ ᱠᱚ ᱞᱟᱹᱭᱟ ᱫᱟᱨᱮ ᱯᱷᱮᱰ ᱞᱮᱠᱟ ᱜᱮ ᱵᱷᱤᱛᱤᱨ ᱨᱮ ᱡᱚ ᱠᱚᱜᱼᱟ ᱟᱹᱰᱤ ᱢᱟᱨᱟᱝ ᱟᱫᱚ ᱦᱳᱭ ᱟᱫᱚ ᱟᱫᱚ ᱥᱟᱝ ᱫᱚ ᱪᱮᱫ ᱞᱮᱠᱟ ᱚᱱᱟ ᱜᱤᱫᱽᱨᱟᱹ ᱫᱚᱠᱚ ᱧᱮᱞ ᱠᱟᱫᱟ ᱱᱟᱦᱟᱜ ᱜᱤᱫᱽᱨᱟᱹ ᱫᱚ ᱚᱱᱮ ᱠᱟᱹᱴᱤᱡ ᱠᱟᱹᱴᱤᱡ ᱡᱚᱜᱼᱟ᱾ ᱟᱹᱜᱩᱭᱟ ᱠᱚ ᱡᱚᱢᱟ ᱠᱚ ᱠᱤᱱᱛᱩ, ᱦᱳᱭ ᱟᱨ ᱡᱟᱸᱦᱟ ᱩᱛᱩ ᱭᱟᱵᱚᱱ ᱟᱨᱠᱤ ᱡᱟᱸᱦᱟ ᱚᱱᱮ ᱠᱟᱭᱨᱟ ᱢᱚᱪᱟ ᱞᱮᱠᱟ ᱡᱟᱸᱦᱟ ᱞᱮᱠᱟ ᱵᱚᱱ ᱩᱛᱩᱭᱟ᱾ ᱚᱱᱟ ᱫᱚ ᱮᱠᱫᱚᱢ ᱯᱩᱨᱟᱹ ᱫᱟ ᱞᱟ ᱩᱰᱩᱠ ᱠᱟᱛᱮᱫ,
ᱦᱮᱸ ᱦᱳᱭ ᱚᱱᱟ ᱫᱚ ᱦᱟᱸᱜ, ᱠᱷᱟᱱᱟ ᱡᱟᱸᱦᱟ ᱫᱚ ᱫᱟᱜᱼᱟ ᱚᱱᱟ ᱫᱚ ᱟᱹᱰᱤ ᱢᱟᱨᱟᱝ ᱜᱮ ᱫᱟᱜ ᱜᱮᱭᱟ᱾ ᱠᱷᱟᱹᱞᱤ ᱛᱟᱲᱟᱣ ᱛᱮᱦᱚᱸ ᱟᱹᱰᱤ ᱠᱚᱥᱴᱚ ᱜᱮᱭᱟ ᱛᱟᱲᱟᱣ ᱛᱮ᱾ ᱡᱟᱦᱟ ᱩᱰᱩᱠ ᱦᱩᱭᱩᱜ ᱛᱚ ᱦᱮᱸᱥᱮ ᱟᱨ ᱮᱢᱱᱤ ᱤᱭᱟᱹ ᱠᱚ ᱫᱚ ᱡᱚᱢ ᱵᱟᱲᱟ ᱦᱩᱭᱩᱜ ᱜᱮᱭᱟ, ᱱᱮᱛᱟᱨ ᱫᱚ ᱦᱟᱜ ᱠᱷᱟᱱ ᱩᱱᱟᱹᱜ ᱫᱚ ᱵᱟᱠᱚ ᱡᱚᱢ ᱫᱟ ᱡᱟᱸᱦᱟ ᱫᱚ, ᱫᱚ ᱥᱟᱝ ᱡᱚ ᱠᱚᱦᱚᱸ ᱱᱮᱛᱟᱨ ᱫᱚ ᱵᱟᱠᱚ ᱡᱚᱢ ᱞᱟᱹᱜᱤᱫᱚᱜ ᱠᱟᱱᱟ ᱡᱷᱚᱛᱚ ᱦᱚᱲ ᱫᱚ᱾
ᱦᱳᱭ ᱱᱮᱛᱟᱨ ᱦᱚᱲ ᱠᱚᱫᱚ ᱵᱟᱠᱚ ᱡᱚᱢ ᱞᱟᱹᱜᱤᱫᱚᱜ ᱠᱟᱱᱟ ᱟᱨᱠᱤ᱾
ᱦᱮᱸ ᱥᱟᱶᱛᱮ ᱯᱮᱸᱰᱮ ᱠᱚ ᱢᱮᱱᱟᱜ-ᱟ ᱥᱮ ᱵᱟᱝ ᱟᱯᱮ ᱚᱱᱛᱮ ᱫᱚ?
ᱯᱮᱸᱰᱮ ᱢᱮᱱᱟᱜ ᱜᱮᱭᱟ᱾ ᱯᱮᱸᱰᱮ ᱫᱚ ᱱᱚᱜᱼᱚᱭ ᱱᱚᱝᱠᱟᱱ ᱥᱤᱡᱤᱱ ᱨᱮᱜᱮ ᱯᱮᱸᱰᱮ ᱠᱚ ᱫᱚ ᱦᱩᱭᱩᱜᱼᱟ, ᱦᱩᱭ ᱠᱟᱱᱟ ᱟᱨᱠᱤ᱾ ᱟᱫᱚ ᱯᱮᱸᱰᱮ ᱫᱚ ᱵᱟᱝ ᱠᱤ ᱢᱟᱱᱮ ᱟᱡ ᱛᱮᱜᱮ ᱫᱟᱨᱮᱜ ᱜᱮᱭᱟ, ᱟᱞᱮ ᱱᱚᱛᱮ ᱫᱚ ᱟᱨᱠᱤ ᱢᱟᱱᱮ ᱞᱟᱦᱟᱛᱮ ᱪᱟᱥ ᱵᱟᱲᱟ ᱦᱩᱭ ᱠᱟᱱᱟ ᱛᱚ ᱢᱟᱱᱮ ᱨᱚᱦᱚᱭ ᱵᱟᱲᱟ ᱦᱩᱭ ᱠᱟᱱᱟ ᱢᱤᱫᱴᱮᱱ ᱢᱤᱫᱴᱟᱝ ᱵᱟᱨᱭᱟ ᱟᱫᱚ ᱚᱸᱰᱮ ᱠᱷᱚᱱ ᱜᱮ ᱯᱟᱨᱪᱟᱜᱼᱟ ᱟᱨᱠᱤ ᱟᱫᱚ ᱯᱮᱸᱰᱮ ᱦᱩᱭᱩᱜᱼᱟ ᱢᱟᱨᱟᱝ ᱢᱟᱨᱟᱝ, ᱵᱟᱵᱟ ᱟᱫᱚ ᱱᱚᱛᱮ ᱫᱚ ᱚᱱᱮ ᱤᱭᱟᱹ ᱯᱮᱸᱰᱮ ᱫᱚ ᱵᱟᱹᱱᱩᱜᱼᱟ᱾ ᱟᱹᱵᱤᱱᱟᱜ ᱚᱱᱟ ᱠᱚ ᱡᱟᱸᱦᱟ ᱱᱮᱛᱟᱨ ᱚᱱᱟ ᱠᱨᱚᱥ ᱠᱚ ᱧᱟᱢᱚᱜ ᱠᱟᱱᱟ, ᱡᱟᱸᱦᱟ ᱵᱟᱝ ᱵᱟᱵᱟᱛᱟ ᱟᱞᱮ ᱱᱚᱛᱮ ᱫᱚ ᱡᱟᱸᱦᱟ ᱠᱚ ᱧᱟᱢᱚᱜᱼᱟ ᱚᱱᱟ ᱫᱚ ᱟᱹᱰᱤ ᱜᱮ ᱚᱱᱟ ᱵᱟᱵᱟᱜ ᱧᱚᱜ ᱜᱮᱭᱟ ᱡᱚᱢ ᱨᱮ ᱟᱨᱠᱤ᱾ ᱟᱰᱤ ᱤᱭᱟᱹ ᱜᱮᱭᱟ ᱢᱚᱪᱟ ᱜᱮ ᱜᱮᱨᱚᱜᱼᱟ᱾
ᱚ-ᱦᱚ ᱡᱟᱸᱦᱟ ᱫᱚ ᱦᱟᱜ ᱠᱷᱟᱱ ᱱᱟᱹᱰᱨᱤ ᱨᱮ ᱵᱟᱵᱟᱜ ᱜᱮᱵᱮᱱ ᱵᱩᱪᱟ᱾
ᱦᱮᱸ ᱦᱮᱸ ᱟᱞᱟᱝ ᱨᱮ ᱢᱚᱪᱟ ᱠᱚᱨᱮ ᱟᱨᱠᱤ᱾
ᱦᱩᱸ᱾ ᱯᱮᱸᱰᱮ ᱯᱮᱸᱰᱮ ᱫᱚ ᱦᱟᱜ ᱠᱷᱟᱱ ᱡᱚᱢ ᱫᱚ ᱠᱚ ᱞᱟᱹᱭ-ᱟ ᱟᱹᱰᱤ ᱜᱮ ᱦᱟᱜ ᱠᱷᱟᱱ ᱡᱟᱦᱟᱸ ᱫᱚ ᱦᱚᱲᱢᱚ ᱦᱟᱥᱳ ᱠᱚ ᱦᱟᱜ ᱠᱷᱟᱱ ᱪᱟᱵᱟᱜᱼᱟ᱾ ᱚᱱᱟ ᱫᱚ ᱥᱟᱹᱨᱤ ᱜᱮ ᱪᱟᱵᱟᱜᱼᱟ ᱥᱮ ᱪᱮᱫ?
ᱞᱤᱧ ᱞᱟᱹᱭᱟ ᱡᱩᱫᱤ ᱥᱤᱡᱤᱱ ᱨᱮ ᱡᱷᱚᱛᱚ ᱨᱚᱠᱚᱢᱟᱜ ᱡᱚ ᱵᱟᱦᱟ ᱠᱚ ᱟᱲᱟᱜ ᱥᱟᱠᱟᱢ ᱠᱚ, ᱡᱩᱫᱤ ᱵᱮᱱ ᱡᱚᱢ ᱤᱫᱤᱭᱟ, ᱛᱟᱦᱚᱞᱮ ᱟᱹᱞᱤᱧ ᱞᱤᱧ ᱢᱚᱱᱮᱭᱟ ᱢᱟᱱᱮ ᱨᱳᱜᱽ ᱟᱡᱟᱨ ᱠᱚ ᱫᱚ ᱥᱟᱺᱜᱤᱧ ᱨᱮᱜᱮ ᱛᱟᱦᱮᱱᱟ ᱟᱨᱠᱤ᱾
ᱦᱮᱸ ᱡᱟᱦᱟᱸ ᱫᱚ ᱦᱚᱜᱼᱚᱭ ᱥᱤᱡᱤᱱ ᱠᱚᱨᱮ ᱡᱟᱦᱟᱱᱟᱜ ᱜᱮ ᱦᱩᱭᱩᱜ ᱜᱮ ᱡᱟᱦᱟᱱᱟᱜ ᱡᱚ ᱥᱮ ᱫᱟ ᱠᱚᱜᱮ ᱚᱱᱟᱠᱚ ᱡᱚᱢ ᱤᱫᱤ ᱞᱮᱠᱷᱟᱱ ᱫᱚ ᱦᱟᱜ ᱠᱷᱟᱱ ᱫᱚ ᱫᱚ ᱦᱚᱲᱢᱚ ᱫᱚ ᱟᱹᱰᱤ ᱵᱷᱟᱞᱮ ᱛᱟᱦᱮᱱ ᱛᱟᱵᱤᱱᱟ ᱦᱮᱸ᱾
ᱦᱳᱭ ᱦᱳᱭ ᱵᱮᱥᱜᱮ ᱛᱟᱦᱮᱱᱟ ᱦᱚᱲᱢᱚ ᱠᱚ, ᱟᱨᱠᱤ ᱟᱫᱚ ᱱᱚᱜᱼᱚᱭ ᱱᱤᱛᱚᱜ ᱫᱚ ᱚᱱᱟ
ᱫᱟᱜ ᱫᱤᱱ ᱠᱟᱱ ᱛᱟᱵᱚᱱᱟ ᱛᱚ ᱟᱥᱟᱲ ᱵᱚᱸᱜᱟ ᱫᱟᱜ ᱫᱤᱱ ᱟᱫᱚ ᱦᱤᱛᱚᱜ ᱫᱚ ᱚᱱᱟ ᱯᱤᱸᱰᱮ ᱠᱚ ᱥᱟᱵ ᱠᱟᱜ ᱵᱤᱱ ᱟᱹᱵᱤᱱ ᱚᱱᱟ ᱥᱟᱹᱨᱩ ᱮᱢᱟᱱ ᱠᱚ,
ᱥᱟᱹᱨᱩ ᱥᱟᱶᱛᱮ ᱟᱨᱦᱚᱸ ᱦᱮᱸ
ᱟᱨ ᱦᱳᱭ ᱟᱫᱚ ᱤᱭᱟᱹ ᱦᱳᱭ ᱛᱟᱞᱟᱱ ᱡᱟᱦᱟᱸᱭ ᱠᱚ ᱢᱮᱱᱟᱜ ᱛᱟᱠᱚᱣᱟ ᱩᱱᱠᱩ ᱡᱟᱦᱟᱸᱭ ᱠᱚ ᱨᱚᱦᱚᱲ ᱵᱟᱲᱟ ᱟᱠᱟᱫᱟ ᱩᱱᱠᱩ᱾ ᱢᱟᱞᱦᱟᱱ ᱠᱚ ᱢᱟᱪᱟ ᱠᱚ ᱵᱟᱝ ᱧᱮᱞ ᱧᱟᱢᱚᱜ ᱠᱟᱱᱟ ᱟᱛᱳ ᱚᱲᱟᱜ ᱠᱚᱨᱮ ᱦᱚᱸ᱾
ᱵᱟᱝ ᱵᱟᱝ ᱱᱮᱛᱟᱨ ᱫᱚ ᱦᱟᱠᱷᱟᱱ ᱢᱟᱞᱦᱟᱱ ᱪᱟᱥ ᱠᱚᱫᱚ ᱵᱟᱰᱟᱭ ᱡᱟᱦᱟᱸ ᱫᱚ ᱯᱟᱹᱦᱤᱞ ᱫᱚ ᱛᱟᱦᱮᱸ ᱠᱟᱱ ᱛᱟᱵᱚᱱᱟ ᱡᱚᱛᱚ ᱦᱚᱲᱟᱜ ᱠᱷᱟᱱ ᱠᱩᱰᱟᱹᱢ ᱠᱚᱨᱮᱜ ᱜᱮ ᱱᱚᱣᱟ ᱫᱚ ᱢᱟᱞᱦᱟᱱ ᱠᱚ, ᱥᱮ ᱜᱷᱟᱸᱜᱽᱨᱟ ᱠᱚ ᱱᱟᱹᱲᱤ ᱠᱚ ᱧᱮᱞᱚᱜ ᱛᱟᱦᱮᱸᱫ ᱱᱮᱛᱟᱨ ᱫᱚ ᱚᱱᱟ ᱠᱚᱫᱚ ᱵᱟᱠᱚ ᱤᱭᱟᱹ ᱛᱟᱸᱦᱮᱫ
ᱜᱷᱟᱝᱽᱨᱟ ᱠᱚᱢᱟ ᱟᱫᱚ ᱵᱟᱹᱱᱩᱜ ᱞᱮᱠᱟᱜᱮ ᱦᱮᱸ᱾
ᱦᱮᱸ᱾
ᱚᱱᱮ ᱡᱟ ᱠᱟᱹᱴᱤᱡ ᱤᱭᱟᱹ ᱠᱚ ᱦᱚᱛᱚᱫ ᱠᱚᱠᱚ ᱠᱚᱸᱰᱷᱟ ᱠᱚᱠᱚ ᱨᱚᱦᱚᱭ ᱵᱟᱲᱟᱭᱮᱫᱟ ᱟᱨᱠᱤ ᱵᱟᱝᱠᱷᱟᱱ ᱫᱚ ᱵᱟᱹᱱᱩᱜᱼᱟ᱾
ᱦᱮᱸ ᱡᱟᱦᱟᱸ ᱫᱚ ᱦᱚᱸᱜᱼᱚᱭ ᱦᱚᱛᱚᱫ ᱠᱚ ᱥᱮ ᱠᱚᱸᱰᱷᱟ ᱠᱚᱦᱚᱸ ᱞᱟᱦᱟ ᱛᱮᱫᱚ ᱡᱟᱦᱟᱸ ᱫᱚ ᱟᱵᱚ ᱫᱚ ᱪᱟᱞ ᱪᱚᱴ ᱠᱚᱨᱮ ᱵᱚᱱ ᱤᱭᱟ. ᱠᱟᱜ ᱠᱟᱱ ᱛᱟᱦᱮᱸ ᱦᱮᱸ ᱥᱮ? ᱱᱮᱛᱟᱨ ᱫᱚ ᱚᱱᱠᱟ ᱫᱚ ᱵᱟᱝᱟ ᱦᱚᱲ ᱠᱚ ᱡᱟᱦᱟᱸ ᱡᱟᱦᱟᱸᱭ ᱜᱮᱠᱚ ᱪᱟᱥ ᱫᱟ ᱚᱱᱮ ᱟᱵᱚ ᱫᱚ ᱵᱟᱡᱟᱨ ᱠᱚᱨᱮ ᱠᱷᱚᱱ ᱜᱮᱵᱚᱱ ᱠᱤᱨᱤᱧ ᱟᱹᱜᱩᱭ ᱫᱟ ᱱᱮᱛᱟᱨ ᱫᱚ ᱚᱱᱠᱟ ᱫᱚ ᱦᱳᱭ ᱚᱲᱟᱜ ᱠᱚᱨᱮ